ᱦᱮᱞᱳ,
ᱦᱮᱸ ᱡᱚᱸᱦᱟᱨ ᱜᱮ᱾
ᱦᱮᱸ ᱡᱚᱸᱦᱟᱨ ᱜᱮ ᱨᱚᱲ ᱟᱸᱡᱚᱢᱚᱜ ᱠᱟᱱᱟ?
ᱦᱳᱭ ᱟᱹᱵᱤᱱᱟᱜ ᱨᱚᱲ ᱱᱟᱯᱟᱭ ᱜᱮ ᱞᱤᱧ ᱟᱸᱡᱚᱢ ᱧᱟᱢᱮᱫ ᱛᱟᱵᱮᱱᱟᱞᱤᱧ ᱟᱹᱞᱤᱧᱟᱜ ᱵᱤᱱ ᱟᱸᱡᱚᱢᱸ ᱧᱟᱢ ᱮᱫᱟᱛ?
ᱦᱮᱸ ᱟᱸᱡᱚᱢᱚᱜ ᱠᱟᱱᱟ᱾
ᱦᱳᱭ,
ᱮᱸ ᱛᱟᱦᱚᱞᱮ ᱪᱮᱫ ᱠᱚᱯᱮ ᱪᱤᱠᱟᱹᱭᱫᱟ?
ᱪᱤᱠᱟᱹ ᱛᱚ ᱪᱮᱫ ᱦᱚᱸ ᱵᱟᱝ ᱱᱚ-ᱚᱭ ᱫᱟᱹᱛᱩᱱᱤ ᱵᱟᱲᱟ ᱠᱟᱛᱮᱜ ᱱᱚ-ᱚᱭ ᱞᱮ ᱫᱩᱲᱩᱵ ᱧᱚᱜ ᱠᱟᱹᱱᱟᱹᱧ ᱠᱟᱹᱴᱤᱡ᱾
ᱦᱮᱸ ᱟᱫᱚ ᱚᱲᱟᱜ ᱠᱚᱨᱮᱱ ᱦᱚᱲ ᱠᱚᱫᱚ ᱡᱚᱛᱚ ᱠᱷᱮᱛ ᱠᱚᱠᱚ ᱪᱟᱞᱟᱣ ᱠᱟᱱᱟ ᱾
ᱚ ᱟᱪᱪᱷᱟ ᱟᱪᱪᱷᱟ ᱟᱪᱷᱟ, ᱛᱟᱦᱚᱞᱮ ᱨᱚᱦᱚᱭ ᱵᱟᱲᱟ ᱦᱩᱭᱩᱜ ᱠᱟᱱᱟ?
ᱦᱳᱭ ᱦᱳᱭ ᱨᱚᱦᱚᱭ ᱠᱚᱞᱮ ᱮᱛᱚᱦᱚᱵ ᱵᱟᱲᱟ ᱟᱠᱟᱫᱟ ᱾
ᱟᱵᱮᱱ ᱫᱚ ᱛᱟᱦᱚᱞᱮ ᱵᱮᱱ, ᱟᱯᱮ ᱚᱱᱛᱮ ᱫᱚ ᱛᱟᱦᱚᱞᱮ ᱨᱚᱦᱚᱭ ᱠᱚᱫᱚ ᱠᱚ ᱢᱟᱲᱟᱝ ᱤᱫᱤ ᱠᱮᱫᱟ ᱥᱮ ᱵᱟᱝ?
ᱦᱮᱸ ᱨᱚᱦᱚᱭ ᱠᱚᱫᱚ ᱞᱮ ᱯᱩᱨᱟᱹᱣ ᱩᱛᱟᱹᱨ ᱟᱠᱟᱫᱟ ᱟᱞᱮ ᱥᱮᱱ ᱫᱚ ᱾ ᱢᱟᱱᱮ ᱯᱩᱨᱟᱹ ᱞᱮᱠᱟ ᱜᱮ ᱞᱟᱹᱭ ᱜᱟᱱᱚᱜ-ᱟ ᱡᱮ ᱢᱤᱫ ᱢᱤᱫᱴᱟᱝ ᱵᱟᱨᱭᱟ ᱚᱱᱠᱟ ᱢᱮᱱᱟᱜᱼᱟ ᱡᱮ ᱟᱣᱨᱤ ᱨᱚᱦᱚᱭ ᱦᱩᱭᱩᱜᱼᱟ᱾
ᱦᱳᱭ, ᱟᱫᱚ ᱛᱟᱦᱚᱞᱮ ᱤᱭᱟᱹ ᱟᱹᱞᱤᱧ ᱢᱤᱫᱴᱮᱱ ᱟᱹᱵᱤᱱ ᱴᱷᱮᱡ ᱠᱩᱠᱞᱤ ᱫᱚ ᱯᱚᱨᱚᱵ ᱠᱚ ᱦᱩᱭᱩᱜ ᱜᱮᱭᱟ ᱛᱚ ᱟᱯᱮ ᱚᱱᱛᱮ ᱫᱚ?
ᱦᱮᱸ, ᱯᱚᱨᱚᱵ ᱠᱚ ᱦᱩᱭᱩᱜ ᱜᱮᱛᱟ ᱞᱮᱭᱟ ᱾
ᱯᱚᱨᱚᱵ ᱢᱮᱱ ᱛᱮᱫᱚ ᱚᱱᱟ ᱡᱟᱦᱟᱸ ᱵᱚᱱ ᱥᱚᱨᱦᱟᱭ ᱵᱟᱦᱟ ᱠᱟᱨᱟᱢ, ᱚᱱᱟ ᱠᱚᱯᱮ ᱢᱟᱱᱟᱣ ᱜᱮᱭᱟ ᱟᱯᱮ ᱟᱛᱳ ᱠᱚᱨᱮ?
ᱦᱮᱸ ᱢᱟᱱᱟᱣ ᱜᱮᱭᱟ ᱞᱮ ᱵᱟᱦᱟ ᱥᱚᱨᱚᱦᱟᱭ ᱢᱟᱜ ᱢᱚᱬᱮ ᱠᱟᱨᱟᱢ ᱠᱚ ᱾ ᱱᱚᱣᱟ ᱠᱚ ᱢᱟᱱᱮ ᱦᱩᱭᱩᱜ ᱜᱮᱭᱟ ᱢᱟᱱᱮ ᱢᱟᱱᱟᱣ ᱵᱟᱲᱟᱭ ᱜᱮᱭᱟ ᱞᱮ ᱾
ᱵᱟᱦᱟ ᱟᱨ ᱢᱟᱜ ᱢᱚᱬᱮ ᱚᱱᱟ ᱨᱮᱱᱟᱜ ᱯᱟᱨᱛᱷᱚᱠᱚ ᱫᱚ ᱪᱮᱫ, ᱠᱟᱹᱴᱤᱡ ᱵᱮᱱ ᱞᱟᱹᱭ ᱟᱹᱞᱤᱧᱟ ᱢᱟᱱᱮ ᱚᱱᱟ ᱨᱮᱱᱟᱜ ᱤᱭᱟᱹᱛᱮᱫ?
ᱦᱮᱸ ᱾
ᱚ ᱟᱪᱪᱷᱟ ᱟᱪᱪᱷᱟ ᱟᱪᱷᱟ ᱢᱟᱱᱮ ᱵᱟᱦᱟ ᱟᱨ ᱢᱟᱜ ᱢᱚᱬᱮ ᱫᱚ ᱱᱟᱜ ᱮᱠᱤ ᱫᱚ ᱵᱟᱝ ᱠᱟᱱᱟ ᱾
ᱦᱳᱭ ᱾
ᱮᱸ ᱵᱚᱸᱜᱟ ᱵᱩᱨᱩ ᱫᱚ ᱮᱠᱤ ᱠᱟᱱᱟ ᱠᱚ ᱠᱤᱱᱛᱩ ᱢᱟᱱᱟᱣ ᱫᱚ ᱱᱟᱜ ᱮᱴᱟᱜ ᱜᱮᱵᱚ ᱢᱟᱱᱟᱣᱟ ᱵᱟᱦᱟ ᱵᱟᱦᱟ ᱫᱚ ᱦᱩᱭᱩᱜ ᱠᱟᱱᱟ ᱡᱟᱦᱟᱸ ᱯᱷᱟᱹᱜᱩᱱ ᱵᱚᱸᱜᱟ ᱵᱟᱵ
ᱦᱮᱸ ᱾ ᱦᱮᱞᱳ ᱾ ᱟᱸᱡᱚᱢ ᱫᱟᱵᱤᱱ ᱦᱮᱞᱳ ᱾ ᱦᱮᱞᱳ ᱾